ᱦᱮᱞᱳ ᱜᱚᱢᱠᱮ,
ᱦᱚᱳᱭ ᱜᱚᱝᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ᱾
ᱦᱳᱭ ᱛᱟᱦᱚᱞᱮ ᱜᱚᱢᱠᱮ ᱠᱤᱫᱩᱜ ᱵᱟᱲᱟ ᱠᱚᱫᱚ ᱦᱩᱭᱮᱱᱟ ᱥᱮ ᱟᱹᱣᱨᱤ?
ᱠᱤᱫᱩᱜ ᱵᱮᱲᱟ ᱠᱚᱫᱚ ᱦᱩ ᱟᱠᱟᱱᱟ ᱜᱚᱝᱠᱮ᱾ ᱛᱚ ᱟᱵᱤᱱ ᱜᱮ ᱵᱤᱱ ᱠᱤᱫᱩᱜ ᱵᱟᱲᱟ ᱭᱮᱱᱟ ᱥᱮ ᱵᱟᱝ?
ᱦᱳᱭ ᱟᱹᱞᱤᱧ ᱦᱚᱸ ᱱᱚᱜᱼᱚᱭ ᱠᱤᱫᱩᱜ ᱵᱟᱲᱟ ᱠᱟᱛᱮᱫ ᱞᱤᱧ ᱡᱤᱨᱟᱹᱣ ᱧᱚᱜ ᱟᱠᱟᱱᱟ ᱠᱟᱹᱴᱤᱡ᱾ ᱦᱳᱭ᱾ ᱜᱚᱝᱠᱮ ᱢᱮᱱᱫᱟ ᱞᱤᱧ ᱪᱮᱫ ᱵᱤᱱ ᱪᱤᱠᱟᱹ ᱭᱮᱫᱟ?
ᱦᱮᱸ ᱜᱚᱝᱠᱮ ᱛᱚ ᱠᱤᱫᱩᱜ ᱵᱟᱲᱟ ᱠᱟᱛᱮ ᱜᱮ ᱵᱟᱨᱦᱮ ᱥᱮᱫ ᱩᱰᱩᱠ ᱦᱩᱭ ᱟᱠᱟᱱᱟ ᱫᱩᱲᱩᱵ
ᱚ ᱦᱳᱭ ᱛᱚ ᱛᱟᱦᱚᱞᱮ ᱜᱚᱝᱠᱮ ᱟᱯᱮ ᱥᱮᱫ ᱫᱚ ᱫᱟᱜ ᱡᱟᱹᱲᱤ ᱠᱚᱫᱚ ᱪᱮᱫ ᱞᱮᱠᱟ?
ᱫᱟᱜ ᱡᱟᱹᱲᱤ ᱜᱮ ᱜᱚᱝᱠᱮ ᱵᱟᱨ ᱯᱮ ᱫᱤᱱ ᱞᱟᱦᱟ ᱫᱚᱭ ᱫᱟᱜ ᱡᱟᱹᱲᱤ ᱠᱮᱫ ᱵᱟᱲᱟ ᱠᱮᱫ ᱜᱮᱭᱟᱭ ᱟᱨ ᱱᱤᱛᱚᱜ ᱫᱚ ᱵᱟᱭ ᱫᱟᱜ ᱡᱟᱹᱲᱤ ᱭᱮᱫᱟ ᱥᱤᱛᱩᱝ ᱮᱜ ᱟᱭ᱾
ᱚ ᱛᱟᱦᱚᱞᱮ ᱜᱚᱝᱠᱮ ᱮᱛᱚᱦᱚᱵ ᱨᱚᱦᱚᱭ ᱠᱚᱫᱚ ᱯᱮ ᱮᱛᱚᱦᱚᱵ ᱵᱟᱲᱟ ᱟᱠᱟᱜᱼᱟ ᱥᱮ ᱵᱟᱝ?
ᱦᱮᱸ ᱜᱚᱝᱠᱮ ᱚᱱᱮ ᱵᱟᱹᱭᱦᱟᱹᱲ ᱦᱟᱸᱥᱟ ᱠᱚᱫᱚ ᱨᱚᱦᱚᱭ ᱮᱛᱚᱦᱚᱵ ᱟᱠᱟᱱᱟ ᱟᱨ ᱜᱷᱩᱴᱩ ᱦᱟᱸᱥᱟ ᱠᱚᱫᱚ ᱫᱟᱜ ᱵᱟᱝ ᱠᱷᱟᱹᱛᱤᱨ ᱨᱚᱦᱚᱭ ᱠᱚ ᱵᱟᱝ
ᱦᱳᱭ ᱚᱱᱟ ᱡᱟᱦᱟᱸ ᱠᱚ ᱵᱟᱹᱫᱽ ᱵᱚᱱ ᱢᱮᱛᱟᱜ ᱠᱟᱱᱟ ᱵᱟᱝ ᱥᱮ?
ᱦᱳᱭ ᱦᱳᱭ ᱦᱳᱭ ᱟᱨ ᱛᱟᱦᱚᱞᱮ ᱜᱚᱢᱠᱮ ᱟᱯᱮ ᱥᱮᱱ ᱫᱚ?
ᱦᱮᱸ ᱟᱞᱮ ᱥᱮᱱ ᱦᱚᱸ ᱢᱮᱱ ᱞᱮᱠᱷᱟᱡ ᱫᱚ ᱦᱟᱸᱜ ᱱᱚᱜᱼᱚᱭ ᱨᱚᱦᱚᱭ ᱠᱚᱫᱚ ᱞᱮ ᱡᱚᱛᱚ ᱞᱮ ᱮᱛᱚᱦᱚᱵ ᱵᱟᱲᱟ ᱟᱠᱟᱟᱜᱼᱟ ᱦᱚᱭ ᱥᱮ,
ᱦᱮᱸ ᱥᱮ
ᱟᱫᱚ ᱦᱟᱸᱜ ᱚᱱᱮ ᱚᱱᱠᱟ ᱫᱟᱜ ᱠᱚᱦᱚᱸ ᱛᱚ ᱵᱟᱭ ᱡᱟᱹᱲᱤ ᱵᱟᱲᱟ ᱟᱵᱚᱱ ᱠᱟᱱᱟ᱾ ᱟᱫᱚ ᱚᱱᱟ ᱠᱷᱟᱹᱛᱤᱨ ᱜᱮ ᱦᱟᱸᱜ ᱟᱫᱚ ᱦᱟᱸᱜ ᱠᱟᱹᱴᱤᱡ, ᱦᱮᱸ ᱵᱤᱞᱚᱢ ᱠᱟᱛᱮᱜ ᱜᱮᱞᱮ ᱫᱷᱩᱨᱟᱹᱣ ᱵᱟᱲᱟ ᱧᱚᱜ ᱠᱟᱱᱟ᱾
ᱟ ᱟᱪᱪᱷᱟ ᱟᱪᱪᱷᱟ ᱟᱪᱪᱷᱟ᱾
ᱦᱳᱭ᱾
ᱫᱟᱜ ᱡᱟᱹᱲᱤ ᱵᱟᱭ ᱡᱟᱹᱲᱤᱭᱟᱵᱚᱱ ᱠᱷᱟᱱ ᱪᱤᱠᱟᱹ ᱛᱮᱵᱚᱱ ᱨᱚᱦᱚᱭᱟ?
ᱦᱳᱭ ᱦᱳᱭ ᱚᱱᱟ ᱦᱚᱸᱛᱚ ᱠᱟᱛᱷᱟ ᱠᱟᱱ ᱜᱮᱭᱟ ᱟᱫᱚ ᱟᱵᱚ ᱫᱚ ᱦᱟᱸᱜ, ᱱᱚᱜ ᱱᱚᱝᱠᱟ ᱡᱟᱦᱟᱸᱭ ᱠᱚ ᱢᱮᱱᱟᱜ ᱟᱠᱟᱜ ᱵᱚᱱᱟ ᱚᱱᱟ ᱵᱤᱨ ᱵᱩᱨᱩ ᱴᱚᱴᱷᱟ ᱠᱚᱨᱮ ᱦᱳᱭ ᱛᱚ᱾ ᱟᱫᱚ ᱦᱟᱸᱜ ᱩᱱᱠᱩ ᱫᱚ ᱦᱟᱸᱜ ᱟᱵᱚ ᱫᱚ ᱦᱟᱸᱜ ᱡᱚᱛᱚ ᱵᱚᱱ ᱮᱸ ᱥᱮᱨᱢᱟ ᱜᱮᱛᱚᱵᱚᱱ ᱠᱚᱭᱚᱜ ᱦᱚᱨ ᱠᱟᱭᱟ ᱛᱤᱥᱼᱮ ᱡᱟᱹᱲᱤ ᱟᱵᱚᱱ ᱠᱟᱱᱟ ᱵᱟᱭ ᱡᱟᱹᱲᱤᱭᱟᱵᱚᱱ ᱠᱟᱱᱟᱭ᱾
ᱦᱳᱭ ᱦᱳᱭ ᱦᱳᱭ᱾
ᱩᱱᱤ ᱵᱟᱭ ᱡᱟᱹᱲ ᱟᱵᱚᱱ ᱠᱷᱟᱱᱡ ᱫᱚ ᱟᱵᱚᱦ ᱦᱚᱸ ᱨᱚᱦᱚᱭ ᱠᱚᱦᱚᱸ ᱵᱟᱵᱚᱱ ᱫᱟᱲᱮᱭᱟᱜᱼᱟ ᱥᱮ
ᱮᱠᱫᱚᱢ ᱮᱠᱫᱚᱢ᱾
ᱦᱳᱭ᱾ ᱟᱫᱚ ᱜᱚᱝᱠᱮ ᱞᱤᱧ ᱢᱮᱱᱫᱟ ᱡᱮ ᱦᱟᱸᱜ ᱨᱚᱦᱚᱭ ᱠᱚᱫᱚ ᱦᱟᱸᱜ ᱡᱟᱹᱱᱤᱡ ᱯᱮ ᱚᱱᱠᱟ ᱢᱮᱱ ᱞᱮᱠᱷᱟᱡ ᱫᱚ ᱦᱟᱸᱜ ᱚᱱᱟ ᱵᱟᱹᱭᱦᱟᱹᱲ ᱠᱚᱨᱮ ᱜᱮ ᱱᱟᱜ ᱯᱮ ᱨᱚᱦᱚᱭ ᱵᱟᱲᱟ ᱟᱠᱟᱜᱼᱟ
ᱦᱮ, ᱟᱫᱚ ᱫᱟᱜ ᱡᱟᱹᱲᱤ ᱵᱟᱝ ᱠᱷᱟᱹᱛᱤᱨ ᱟᱫᱚ ᱨᱚᱦᱚᱭ ᱫᱚ ᱵᱟᱞᱮ ᱫᱟᱲᱮᱭᱟᱜ ᱠᱟᱱᱟ᱾
ᱦᱳᱭ ᱦᱳᱭ᱾ ᱟᱫᱚ ᱜᱚᱝᱠᱮ ᱟᱞᱤᱧ ᱥᱮᱫ ᱦᱚᱸ ᱢᱮᱱ ᱞᱮᱠᱷᱟᱡ ᱫᱚ ᱚᱱᱠ ᱜᱮ ᱦᱟᱸ ᱟᱫᱚ ᱟᱞᱮ ᱫᱚ ᱦᱟᱸᱜ ᱢᱤᱱᱤ ᱠᱚ ᱢᱮᱱᱟᱜ ᱟᱠᱟᱫ ᱛᱟᱞᱮᱭᱟ ᱛᱚ, ᱦᱚᱭ ᱥᱮ᱾
ᱟᱪ-ᱪᱷᱟ ᱟᱪᱪᱷᱟ ᱦᱮᱸ᱾
ᱟᱫᱚ ᱦᱟᱸᱜ ᱢᱮᱱᱛᱮᱫᱚ ᱦᱟᱸᱜ ᱟᱞᱮ ᱫᱚ ᱫᱟᱜ ᱠᱚᱨᱮ ᱫᱚ ᱦᱟᱸᱜ ᱟᱱᱟᱴ ᱠᱚ ᱵᱟᱹᱱᱩᱜ ᱠᱟᱜ ᱞᱮᱭᱟ ᱦᱳᱭ᱾
ᱦᱚᱭ᱾
ᱦᱮᱸ ᱦᱳᱭ ᱛᱚ᱾ ᱟᱫᱚ ᱚᱱᱠᱟ ᱢᱮᱱ ᱛᱮᱫᱚ ᱦᱟᱸᱜ ᱟᱫᱚ ᱫᱟᱜ ᱡᱩᱫᱤ ᱵᱟᱭ ᱡᱟᱹᱲᱤᱭᱟᱞᱮᱭᱟ ᱟᱞᱮ ᱫᱚ ᱦᱟᱸᱜ ᱨᱚᱦᱚᱭ ᱠᱚᱫᱚ ᱦᱟᱸᱜ ᱮᱴᱠᱮᱴᱚᱬᱮ ᱨᱮᱫᱚ ᱵᱟᱞᱮ ᱧᱩᱨᱩᱜ ᱜᱮᱭᱟ ᱛᱚ
ᱦᱮᱸ ᱦᱮᱸ᱾ ᱟᱫᱚ ᱜᱚᱝᱠᱮ ᱟᱯᱮ ᱫᱚ ᱢᱤᱫ ᱫᱷᱟᱣ ᱜᱮᱯᱮ ᱪᱟᱥ ᱟᱥᱮ ᱵᱟᱨ ᱫᱷᱟᱣ?
ᱵᱟᱝ ᱜᱚᱝᱠᱮ ᱢᱮᱱ ᱞᱮᱠᱷᱟ ᱟᱞᱮ ᱫᱚ ᱦᱟᱸᱜ ᱟᱥᱟᱲ ᱵᱚᱸᱜᱟ ᱦᱚᱸᱞᱮ ᱪᱟᱥ ᱟᱨ ᱱᱚᱣᱟ ᱥᱤᱛᱩᱝ ᱫᱤᱱ ᱡᱟᱦᱟᱸ ᱵᱚᱱ ᱢᱮ ᱢᱮᱛᱟᱜ ᱠᱟᱱᱟ ᱚᱱᱟ ᱠᱚᱨᱮ ᱦᱚᱸᱵᱚᱱ ᱪᱟᱥ ᱫᱟᱲᱮᱭᱟᱜ ᱜᱮᱭᱟ ᱟᱞᱮ ᱱᱚᱛᱮ ᱫᱚ᱾ ᱪᱟᱥ ᱠᱚ ᱦᱩᱭᱩᱜ ᱜᱮᱭᱟ ᱦᱳᱭ ᱦᱳᱭ᱾
ᱡᱟᱠ ᱟᱯᱮᱥᱮᱫ ᱫᱚ ᱢᱤᱱᱤ ᱠᱚ ᱢᱮᱱᱟᱜ ᱠᱷᱟᱱ ᱥᱩᱵᱤᱫᱟ ᱧᱚᱜ ᱜᱮᱭᱟ ᱯᱮ᱾
ᱟᱫᱚ ᱦᱟᱸᱜ ᱟᱞᱮ ᱥᱮᱱ ᱫᱚ ᱦᱟᱸᱜ ᱢᱮᱱ ᱞᱮᱠᱷᱟᱡ ᱫᱚ ᱥᱩᱵᱤᱫᱷᱟ ᱫᱚ ᱢᱮᱱᱟᱜ ᱟᱠᱟᱫ ᱜᱮᱭᱟ ᱟᱫᱚ ᱫᱟᱜ ᱠᱚᱨᱮ ᱫᱚ ᱦᱟᱸᱜ ᱟᱱᱟᱴ ᱠᱚᱫᱚ ᱵᱟᱹᱱᱩᱜ ᱟᱠᱟᱫ ᱞᱮᱭᱟ ᱦᱳᱭ ᱥᱮ ᱟᱫᱚ ᱟᱱᱟᱴ ᱫᱚ ᱦᱟᱸᱜ ᱱᱚᱜᱼᱚ ᱱᱚᱝᱠᱟ ᱢᱮᱱ ᱞᱮᱠᱷᱟᱱ ᱢᱮᱱ ᱜᱟᱱᱚᱜᱼᱟ ᱡᱮ ᱱᱚᱜᱼᱚᱭ ᱡᱟᱦᱟᱸ ᱯᱮᱥᱮᱱᱴ ᱚᱱᱟ ᱟᱲᱟᱜ ᱥᱟᱠᱟᱢ ᱠᱚ ᱨᱚᱦᱚᱭ ᱜᱮᱭᱟ ᱥᱮ ᱧᱟᱢᱚᱜ ᱜᱮᱭᱟ ᱪᱮᱫ ᱞᱮᱠᱟ ᱚᱱᱠᱟ ᱤᱭᱟᱹ ᱠᱚᱨᱮ ᱵᱟᱹᱫ ᱵᱟᱹᱭᱦᱟᱹᱲ ᱠᱚᱨᱮ ᱥᱮ ᱟᱫᱚ ᱦᱟᱸᱜ ᱟᱞᱮ ᱱᱚᱛᱮ ᱫᱚ ᱦᱟᱸᱜ ᱚᱱᱠᱟ ᱞᱮᱠᱟᱛᱮ ᱵᱟᱝ ᱧᱟᱢᱚᱜ ᱜᱮᱭᱟ ᱦᱳᱭ ᱥᱮ ᱟᱫᱚ ᱦᱟᱸᱜ ᱢᱮᱱᱞᱠᱷᱟᱡ ᱫᱚ ᱢᱤᱫ ᱢᱤᱫᱴᱟᱱ ᱟᱲᱟᱜ ᱧᱟᱢᱚᱜ ᱜᱮᱭᱟ ᱦᱟᱸᱜ ᱚᱱᱟ ᱟᱲᱟᱜ ᱫᱚ ᱦᱟᱸᱜ ᱧᱩᱛᱩᱢ ᱠᱚᱫᱚ ᱵᱟᱹᱞᱤᱧ ᱢᱮᱱ ᱫᱟᱲᱮᱭᱟᱵᱮᱱ ᱠᱟᱱᱟ᱾ ᱟᱫᱚ ᱦᱟᱸᱜ ᱚᱱᱟ ᱫᱚ ᱟᱹᱞᱩ ᱠᱷᱮᱛ ᱠᱚᱨᱮ ᱦᱩᱭᱩᱜ ᱜᱮᱭᱟ ᱦᱳᱭ ᱥᱮ᱾
ᱟ ᱟᱪᱪᱷ ᱟᱪᱷᱟ᱾
ᱦᱳᱭ ᱦᱳᱭ᱾ ᱟᱫᱚ ᱦᱳᱭ ᱦᱳᱭ ᱦᱳᱭ᱾
ᱜᱚᱝᱠᱮ ᱚᱱᱟ ᱫᱚ ᱟᱞᱮ ᱥᱮᱫ ᱫᱚ ᱤᱭᱟᱹ ᱜᱮᱞᱮ ᱞᱟᱹᱭᱟ ᱟᱞᱮ ᱫᱚ ᱦᱮ᱾ ᱵᱟᱹᱛᱩᱣᱟᱹ ᱟᱲᱟᱜ ᱞᱮ ᱞᱟᱹᱭᱟ ᱟᱫᱚ ᱜᱚᱝᱠᱮ ᱚᱠᱟ ᱥᱮᱫ ᱚᱠᱟ ᱚᱠᱟ ᱠᱚ ᱞᱟᱹᱭᱟ᱾
ᱵᱟᱝ ᱵᱟᱝ ᱚᱱᱟᱜᱮ ᱵᱟᱹᱛᱩ ᱟᱲᱟᱜ ᱜᱮᱠᱚ ᱢᱮᱱ ᱜᱮᱭᱟ ᱟᱫᱚ ᱦᱟᱜ ᱢᱮᱱᱠᱷᱟᱱᱟᱱᱤᱧ ᱦᱤᱲᱤᱧ ᱞᱮᱫᱟ ᱦᱳᱭ᱾ ᱟᱫᱚ ᱵᱤᱱ ᱫᱤᱥᱟᱹᱟᱫ ᱞᱤᱧᱟᱹ ᱚᱱᱟ ᱦᱚᱸ ᱱᱟᱯᱟᱭ ᱠᱟᱛᱷᱟ ᱠᱟᱱᱟ ᱦᱳᱭ᱾ ᱟᱨᱚ ᱛᱚ ᱦᱟᱸᱜ ᱜᱚᱝᱠᱮ ᱟᱯᱮ ᱥᱮᱱ ᱫᱚ ᱚᱱᱠᱟ ᱵᱟᱹᱫ ᱵᱟᱹᱭᱦᱟᱹᱲ ᱠᱚᱨᱮ ᱦᱟᱸᱜ ᱟᱹᱰᱤ ᱨᱚᱠᱚᱢᱟᱜ ᱟᱭᱢᱟ ᱞᱮᱠᱟᱱᱟᱜ ᱟᱲᱟᱜ ᱠᱚᱜᱮ ᱧᱟᱢᱚᱜ-ᱟ ᱛᱚ᱾
ᱦᱮᱸ ᱜᱚᱝᱠᱮ ᱟᱞᱮ ᱥᱮᱫ ᱫᱚ ᱱᱤᱛᱚᱜ ᱫᱚ ᱢᱮᱱ ᱞᱮᱠᱷᱟᱱ ᱫᱚ ᱟᱹᱰᱤ ᱨᱚᱠᱚᱢ ᱟᱲᱟᱜ ᱥᱚᱵᱽᱡᱤ ᱠᱚᱫᱚ ᱧᱟᱢᱚᱜ-ᱟ᱾
ᱦᱚᱭ᱾
ᱱᱤᱛᱚᱜ ᱠᱚᱫᱚ ᱡᱮᱢᱚᱱ ᱚᱱᱮ ᱵᱟᱲᱜᱮ ᱠᱚᱨᱮᱮᱫ ᱧᱟᱢᱚᱜ-ᱟ ᱦᱟᱱᱮ ᱢᱩᱸᱡ ᱟᱲᱟᱜ ᱠᱚ ᱠᱟᱱᱛᱷᱟ ᱟᱲᱟᱜ ᱠᱚ ᱜᱟᱹᱫᱷᱟᱹᱨᱤ ᱟᱲᱟᱜ ᱠᱚ ᱯᱟᱴ ᱟᱲᱟᱜ ᱠᱚ᱾
ᱦᱳᱭ᱾
ᱟᱨᱚ ᱮᱢᱟᱱ ᱛᱮᱢᱟᱱ ᱟᱨᱚ ᱟᱹᱰᱤ ᱩᱛᱟᱹᱨ ᱢᱮᱱᱟᱜ-ᱟ ᱦᱟᱱᱟ ᱱᱚᱣᱟ
ᱟᱫᱚ ᱦᱟᱸᱜ ᱜᱚᱝᱠᱮ ᱟᱯᱮ ᱫᱚ ᱦᱟᱸᱜ ᱚᱱᱠᱟ ᱟᱲᱟᱜ ᱥᱟᱠᱟᱢ ᱢᱮᱱ ᱛᱮᱫᱚ ᱦᱟᱸᱜ ᱵᱟᱯᱮ ᱟᱱᱟᱴᱚᱜ ᱜᱮᱭᱟ? ᱟᱭᱢᱟ ᱞᱮᱠᱟᱱᱟᱜ ᱩᱛᱩ ᱞᱮᱠᱟᱱᱟᱜ ᱡᱤᱱᱤᱥ ᱠᱚᱫᱚ ᱦᱟᱸᱜ ᱯᱮ ᱧᱟᱢ ᱵᱟᱲᱟᱭ ᱜᱮᱭᱟ ᱦᱳᱭᱥᱮ ᱟᱫᱚ ᱦᱟᱱᱮ ᱮ ᱛᱟᱦᱚᱞᱮ ᱜᱚᱝᱠᱮ ᱚᱱᱠᱟ ᱥᱤᱛᱩᱝ ᱫᱤᱱ ᱫᱚ ᱦᱟᱸᱜ ᱪᱮᱫ ᱠᱚᱯᱮ ᱪᱟᱥ ᱵᱟᱲᱟᱭ ᱛᱮ?
ᱥᱤᱛᱩᱝ ᱫᱤᱱ ᱫᱚ ᱜᱚᱝᱠᱮ ᱪᱟᱥ ᱵᱟᱲᱟ ᱫᱚ ᱱᱚᱣᱟ ᱦᱩᱲᱩ ᱨᱟᱠᱟᱵ ᱠᱟᱛᱮᱫ ᱫᱚ ᱟᱫᱚ ᱚᱱᱮ ᱛᱩᱲᱤ ᱠᱚ ᱛᱩᱲᱤ ᱢᱩᱜᱽ ᱰᱟᱹᱞ ᱛᱟᱯᱚᱨᱮ ᱢᱟᱥᱨᱤ ᱰᱟᱹᱞ᱾
ᱦᱚᱭ
ᱛᱟᱯᱚᱨᱮ ᱢᱩᱞᱟᱹ ᱟᱲᱟᱜ ᱠᱚ ᱳᱭ ᱵᱤᱞᱟᱹᱛᱤ ᱠᱚ, ᱯᱮᱸᱭᱟᱡᱽ ᱠᱚ ᱚᱲᱟᱜ ᱠᱚ ᱡᱚᱢ ᱠᱚ ᱞᱟᱹᱜᱤᱫ ᱟᱨᱠᱤ ᱟᱹᱠᱷᱨᱤᱧ ᱷᱟᱠᱷᱨᱤᱧ ᱫᱚ ᱵᱟᱝ᱾
ᱦᱚᱭ ᱟᱫᱚ ᱚᱱᱮ ᱵᱤᱱ ᱢᱮᱱᱠᱮᱜ-ᱟ ᱫᱟᱜ ᱠᱚ ᱨᱮᱱᱟᱜ ᱦᱚᱸ ᱟᱵᱤᱱ ᱫᱚ ᱟᱱᱟᱴ ᱧᱚᱜ ᱜᱮᱭᱟ ᱯᱮ ᱛᱚ᱾ ᱟᱫᱚ ᱦᱟᱸᱜ ᱚᱱᱟ ᱫᱤ ᱤᱭᱟᱹ ᱜᱮ ᱦᱟᱸᱜ ᱡᱟᱹᱱᱤᱡ ᱟᱯᱮ ᱫᱚ ᱦᱟᱸᱜ ᱨᱚᱦᱚᱭ ᱠᱚᱫᱚ ᱦᱟᱸᱜ ᱩᱱᱟᱹᱜ ᱮᱠᱴᱩ ᱫᱚ ᱵᱤᱥᱤ ᱡᱟᱥᱛᱤ ᱧᱚᱜ ᱫᱚ ᱵᱟᱯᱮ ᱨᱚᱦᱚᱭ ᱫᱟᱲᱮᱜ ᱜᱮᱭᱟ᱾
ᱵᱟᱝ ᱵᱟᱝ ᱢᱟᱱᱮ ᱨᱚᱦᱚᱭ ᱫᱚᱞᱮ ᱨᱚᱦᱚᱭᱟ ᱳᱭ ᱟᱨ ᱠᱤ ᱠᱚᱢ ᱠᱚᱢ ᱚᱲᱟᱜ ᱡᱚᱢ ᱞᱟᱹᱜᱤᱫ ᱟᱨᱠᱤ ᱡᱟᱹᱥᱛᱤ ᱧᱚᱜ ᱨᱚᱦᱚᱭ ᱞᱮᱠᱷᱟᱱ ᱢᱟ ᱫᱟᱜ ᱠᱚ ᱵᱟᱝ ᱧᱟᱢᱚᱜ-ᱟ ᱥᱮ᱾
ᱦᱳᱭ ᱦᱳᱭ ᱦᱳᱭ
ᱟᱫᱚ ᱚᱱᱟ ᱠᱚ ᱪᱟᱥ ᱞᱟᱹᱜᱤᱫ ᱫᱚ ᱠᱟᱹᱴᱤᱡ ᱠᱟᱹᱴᱤᱡ ᱚᱱᱮ ᱯᱩᱠᱷᱨᱤ ᱠᱚᱨᱮᱫ ᱵᱟᱸᱫᱽ ᱠᱚᱨᱮᱫ ᱜᱟᱰᱟ ᱠᱚᱨᱮᱫ ᱠᱟᱹᱴᱤᱡ ᱠᱟᱴᱤᱡ ᱫᱚ ᱛᱟᱦᱮᱱ ᱧᱚᱜ ᱜᱚᱜ ᱜᱮᱭᱟ ᱟᱨᱠᱤ᱾ ᱟᱫᱚ ᱚᱱᱟ ᱯᱮ ᱛᱮᱜᱮ ᱪᱟᱥ ᱵᱟᱲᱟ ᱦᱩᱭᱩᱜ ᱠᱟᱱᱟ ᱟᱨᱠᱤ᱾
ᱟᱫᱚ ᱱᱚᱛᱮ ᱫᱚ ᱠᱮᱱᱮᱞ ᱠᱚᱦᱚᱸ ᱢᱤᱱᱤ ᱠᱚᱦᱚᱸ ᱵᱟᱹᱱᱩᱜ-ᱟ ᱥᱮ᱾
ᱦᱳᱭ ᱦᱳᱭ
ᱦᱩᱸ
ᱟᱫᱚ ᱜᱚᱝᱠᱮ ᱟᱯᱮ ᱥᱮᱱ ᱫᱚ ᱚᱱᱟ ᱜᱟᱰᱟ ᱫᱚ ᱢᱮᱱᱟᱜ ᱠᱟᱜ-ᱟ ᱥᱮ ᱵᱟᱝ?
ᱜᱟᱰᱟ ᱫᱚ ᱢᱮᱱᱟᱜ-ᱟ ᱜᱚᱝᱠᱮ ᱟᱞᱮ ᱥᱮᱫ ᱫᱚ ᱠᱟᱹᱴᱤᱡ ᱦᱩᱰᱤᱧ ᱧᱚᱜ ᱜᱮᱭᱟ ᱜᱟᱰᱟ᱾ ᱫᱚ ᱟᱨᱠᱤ ᱢᱟᱱᱮ ᱠᱮᱱᱮᱞ ᱠᱷᱚᱱᱟᱜ ᱦᱚᱸ ᱦᱩᱰᱤᱧ ᱜᱮᱭᱟ ᱟᱨ
ᱚ ᱦᱚᱸ ᱦᱚᱸ ᱟᱫᱚ ᱱᱚᱜ-ᱚ ᱱᱚᱠᱟ ᱤᱭᱟᱹ ᱥᱟᱲ ᱵᱚᱸᱜᱟ ᱫᱤᱱ ᱠᱚᱨᱮ ᱫᱚ ᱵᱟᱢ ᱯᱮᱨᱮᱡᱚᱜ ᱜᱮᱛᱮ?
ᱦᱮᱸ ᱯᱮᱨᱮᱡᱚᱜ ᱜᱮᱭᱟ ᱟᱥᱟᱲ ᱵᱚᱸᱜᱟ ᱫᱤᱱ ᱠᱚᱨᱮ ᱫᱚ ᱯᱮᱨᱮᱡᱚᱜ ᱜᱮᱭᱟ ᱫᱚᱢᱮ᱾
ᱦᱚᱭ
ᱟᱫᱚ ᱢᱟᱱᱮ ᱥᱟᱨᱟ ᱤᱭᱟᱹ ᱫᱚ ᱫᱟᱜ ᱫᱚ ᱵᱟᱝ ᱛᱟᱦᱮᱱᱟ ᱟᱨ ᱠᱤ ᱮᱴᱟᱜ ᱠᱚ ᱜᱟᱰᱟ ᱠᱚᱨᱮ ᱵᱚᱨᱚᱢ ᱧᱮᱞ ᱵᱟᱲᱟ ᱦᱩᱭ ᱟᱠᱟᱱᱟ ᱢᱟᱱᱮ ᱥᱟᱨᱟ ᱵᱚᱥᱚᱨ ᱜᱮ ᱞᱤᱡᱤ ᱟᱠ ᱨᱮᱜᱮ ᱛᱟᱦᱮᱸᱱᱟ᱾
ᱦᱚᱭ ᱦᱚᱭ
ᱦᱳᱭ ᱟᱨᱠᱤ ᱱᱮᱜᱮ ᱱᱮᱛᱟᱨ ᱫᱤᱱᱜᱮ ᱟᱨᱠᱤ ᱞᱤᱸᱡᱤ ᱫᱚ ᱵᱤᱥᱤᱨ ᱵᱷᱟᱜᱽ ᱞᱤᱸᱡᱤᱜ-ᱟ᱾
ᱚᱸ ᱦᱚᱭ ᱟᱞᱤᱧ ᱦᱚᱸ ᱜᱚᱝᱠᱮ ᱚᱱᱠᱟ ᱜᱮ ᱟᱵᱤᱱ ᱪᱮᱫ ᱞᱮᱠᱟ ᱵᱤᱱ ᱢᱮᱱ ᱠᱮᱫᱟ ᱟᱞᱮ ᱱᱚᱛᱮ ᱫᱚ ᱦᱟᱸᱜ ᱜᱟᱰᱟ ᱠᱚ ᱢᱮᱱᱟᱜ ᱠᱟᱜ ᱛᱟᱞᱮ ᱱᱟᱹᱭ ᱡᱟᱦᱟᱸᱞᱮ ᱢᱮᱛᱟᱜ ᱠᱟᱱᱟ ᱟᱯᱮ ᱫᱚ ᱦᱟᱸᱜ ᱯᱮ ᱜᱟᱰᱟ ᱯᱮ ᱢᱮᱛᱟᱜ ᱠᱟᱱᱟ ᱦᱳᱭᱥᱮ᱾
ᱟᱫᱚ ᱚᱱᱟ ᱨᱮᱫᱚ ᱦᱟᱸᱜ ᱜᱚᱝᱠᱮ ᱱᱚᱜ-ᱚ ᱱᱚᱠᱟ ᱢᱟᱱᱮ ᱡᱩᱫᱤ ᱦᱟᱸᱜ ᱯᱮ ᱵᱟᱨ ᱫᱤᱱ ᱮᱸ ᱵᱟᱨ ᱯᱮ ᱫᱤᱱ ᱜᱟᱱ ᱫᱟᱜ ᱟᱞᱮ ᱠᱷᱟᱡ ᱫᱚ ᱟᱫᱚ ᱦᱟᱸᱜ ᱟᱞᱮ ᱫᱚᱞᱮ ᱰᱩᱵᱩᱡ ᱜᱚᱫᱚᱜ-ᱟ ᱦᱳᱭᱥᱮ ᱟᱫᱚ ᱚᱱᱠᱟ ᱜᱮ ᱛᱤᱛᱮᱫᱚ ᱦᱟᱸᱜ ᱢᱤᱫ ᱜᱷᱟᱹᱲᱤᱡ ᱛᱮ ᱯᱮᱨᱮᱛᱚᱜ-ᱟ ᱛᱚ ᱟᱫᱚ ᱱᱚ ᱛᱮ ᱫᱚ ᱦᱟᱸᱜ ᱥᱚᱢᱟᱱ ᱚᱛ ᱛᱚ, ᱫᱟᱜ ᱠᱚ ᱢᱤᱫ ᱜᱷᱟᱹᱲᱤᱡ ᱛᱮ ᱛᱤᱸᱜᱩ ᱜᱚᱫᱚᱜ-ᱟ ᱛᱩᱢᱮᱞ ᱜᱚᱫᱚᱜ-ᱟ᱾
ᱦᱟᱸ ᱪᱮ ᱪᱮ ᱪᱮ᱾
ᱚᱸ
ᱟᱫᱚ ᱟᱞᱮ ᱥᱮᱫ ᱫᱚ ᱜᱚᱝᱠᱮ ᱟᱞᱮ ᱫᱚ ᱵᱤᱨ-ᱵᱩᱨᱩ ᱵᱤᱨ ᱫᱤᱥᱚᱢ ᱦᱚᱲ ᱥᱮ᱾
ᱦᱳᱭ ᱦᱳᱭ
ᱢᱟᱱᱮ ᱫᱟᱜ ᱠᱚᱛᱮ ᱫᱚ ᱵᱚᱱᱱᱟ ᱞᱮᱠᱷᱟᱱ ᱦᱚᱸ ᱵᱟᱝ ᱧᱟᱢ ᱞᱮᱭᱟᱭ ᱟᱨ ᱠᱤ ᱜᱷᱩᱴᱩ ᱡᱟᱭᱜᱟ ᱨᱮ ᱢᱮᱱᱟᱜ ᱞᱮᱭᱟ ᱩᱸ᱾ ᱵᱟᱠᱷᱟᱱ ᱫᱚ ᱟᱞᱮ ᱦᱚᱸ ᱡᱩᱫᱤ ᱥᱚᱢᱚᱛᱚᱞ ᱡᱟᱭᱜᱟ ᱠᱚᱨᱮᱞᱮ ᱛᱟᱦᱮᱸ ᱠᱚᱜᱼᱟ ᱟᱞᱮ ᱦᱚᱸ ᱢᱟᱱᱮ ᱵᱚᱱᱱᱟ ᱛᱮᱭ ᱚᱲᱟᱜ ᱰᱤᱰᱟᱹ ᱠᱚᱭ ᱠᱮᱭᱟᱭ᱾
ᱚ
ᱟᱫᱚ ᱚᱝᱠᱟ ᱫᱚ ᱵᱟᱝ ᱟᱞᱤᱧ ᱟᱹᱰᱤ ᱫᱚ ᱰᱷᱤᱯᱤ ᱡᱟᱭᱜᱟ ᱨᱮᱜᱮ ᱢᱮᱱᱟᱜᱼᱟ᱾ ᱢᱮᱱᱟᱜ ᱞᱮᱭᱟ, ᱢᱟᱱᱮ ᱯᱟᱦᱟᱲ ᱠᱚ ᱢᱮᱱᱟᱜᱼᱟ ᱵᱷᱟᱹᱜᱤ ᱜᱮ ᱟᱨᱠᱤ᱾
ᱛᱟᱞᱦᱮ ᱜᱚᱝᱠᱮ ᱟᱯᱮᱥᱮᱱ ᱫᱚ ᱢᱮᱱ ᱞᱮᱠᱷᱟᱡ ᱫᱚ ᱚᱱᱟ ᱵᱤᱨ ᱵᱩᱨᱩ ᱠᱚᱫᱚ ᱥᱟᱱᱟᱢᱟᱜ ᱜᱮ ᱢᱮᱱᱟᱜ ᱜᱮᱭᱟ ᱟᱨ ᱱᱚᱜᱼᱚ ᱱᱚᱝᱠᱟ ᱡᱮᱢᱚᱱ ᱥᱟᱦᱟᱱ ᱥᱟᱠᱟᱢ ᱠᱚᱨᱮ ᱫᱚ ᱦᱟᱸᱜ ᱟᱯᱮ ᱫᱚ ᱵᱟᱯᱮ ᱟᱱᱟᱴ ᱧᱚᱜ ᱜᱮᱭᱟ᱾ ᱟᱞᱮ ᱡᱮᱢᱚᱱ ᱞᱮ ᱟᱱᱟᱴ ᱜᱮᱭᱟ ᱚᱱᱟ ᱤᱥᱤᱱ ᱵᱟᱥᱟᱝ ᱠᱚᱨᱮ ᱦᱳᱭᱥᱮ ᱦᱮᱸ᱾ ᱠᱚ ᱵᱟᱞᱮ ᱧᱟᱯᱟᱢᱟ ᱟᱨ ᱦᱩᱭᱩᱜ ᱠᱟᱱᱟ ᱢᱮᱱᱞᱮ ᱠᱷᱟᱡ ᱫᱚ ᱱᱚᱜᱼᱚ ᱱᱚᱝᱠᱟ ᱡᱟᱹᱯᱩᱫ ᱫᱤᱱ ᱫᱚ ᱟᱨᱚ ᱦᱟᱸᱜ ᱠᱟᱹᱴᱤᱡ ᱞᱮ ᱮᱴᱠᱮᱴᱚᱬᱮ ᱞᱮ ᱧᱩᱨᱩᱜᱼᱟ ᱦᱳᱭ ᱥᱮ᱾
ᱦᱩᱸ
ᱟᱫᱚ ᱦᱟᱸᱜ ᱚᱱᱮ ᱡᱟᱦᱟᱸᱜᱮ ᱚᱱᱟ ᱥᱤᱛᱩᱝ ᱫᱤᱱ ᱠᱚᱨᱮ ᱡᱟᱦᱟᱸ ᱜᱚᱭᱴᱷᱟ ᱞᱮ ᱥᱟᱜᱮ ᱧᱚᱜ ᱞᱮ ᱵᱮᱱᱟᱣ ᱠᱟᱜᱼᱟ᱾ ᱜᱩᱨᱤᱡ ᱛᱮ ᱟᱫᱚ ᱦᱟᱸᱜ ᱚᱱᱟ ᱛᱮᱜᱮᱞᱮ ᱤᱥᱤᱱ ᱵᱟᱥᱟᱝᱟ ᱛᱚ᱾
ᱚ
ᱟᱨ ᱦᱟᱸᱜ ᱢᱮᱱ ᱞᱮᱠᱷᱟᱡ ᱜᱟᱱᱚᱜᱼᱟ ᱚᱱᱟ ᱵᱩᱥᱩᱵ ᱠᱚ ᱚᱱᱟ ᱤᱭᱟᱹ ᱠᱚ ᱚᱱᱟ ᱦᱩᱲᱩ ᱫᱟᱞ ᱠᱟᱛᱮᱜ ᱦᱟᱸᱜ ᱡᱟᱦᱟᱸ ᱠᱚ ᱠᱩᱴᱤ ᱵᱩᱥᱩᱵ ᱠᱚ ᱚᱱᱟ ᱠᱚᱞᱮ ᱟᱹᱜᱩᱭᱟ᱾ ᱦᱳᱭ ᱚᱱᱟ ᱠᱚᱛᱮ ᱜᱮ ᱦᱟᱸᱜ ᱫᱟᱠᱟ ᱠᱚᱫᱚᱞᱮ ᱤᱥᱤᱱ ᱵᱟᱲᱟᱭᱟ᱾
ᱩᱸ ᱦᱮᱸ᱾
ᱮ ᱜᱚᱝᱠᱮ ᱮ ᱟᱯᱮ ᱥᱮᱫ ᱫᱚ ᱢᱟᱱᱮ ᱦᱩᱲᱩ ᱠᱚ ᱡᱚᱠᱷᱚᱱ ᱯᱮ ᱫᱟᱞ ᱜᱮᱭᱟ ᱪᱮᱫ ᱠᱚᱛᱮ ᱯᱮ ᱫᱟᱞ ᱜᱮᱭᱟ ᱢᱟᱱᱮ ᱮᱢᱱᱤ ᱞᱮᱵᱮᱫ ᱠᱚ ᱢᱤᱥᱤᱱ ᱥᱮ ᱪᱮᱫ ᱞᱮᱠᱟᱱ ᱢᱤᱥᱤᱱ ᱠᱚ?
ᱦᱳᱭ ᱟᱫᱚ ᱜᱚᱝᱠᱮ ᱟᱞᱮ ᱥᱮᱱ ᱫᱚ ᱢᱮᱱ ᱞᱮᱠᱟᱡ ᱫᱚ ᱦᱩᱲᱩ ᱞᱮ ᱫᱟᱞᱟ ᱡᱮᱞᱮᱠᱟ ᱦᱟᱸᱜ ᱮᱸ ᱢᱟᱲᱟᱝ ᱛᱮ ᱛᱟᱦᱮᱸ ᱞᱮᱱᱟ ᱦᱩᱲᱩ ᱫᱟᱞ ᱢᱤᱥᱤᱱ ᱠᱚ ᱞᱮᱵᱮᱫ ᱢᱤᱥᱤᱱ ᱠᱚ ᱦᱳᱭᱥᱮ᱾ ᱟᱨ ᱚᱠᱟ ᱴᱚᱴᱷᱟ ᱠᱚᱨᱮ ᱫᱚ ᱦᱟᱸᱜ ᱛᱟᱦᱮᱸ ᱞᱮᱱᱟ ᱚᱱᱟ ᱠᱟᱴ ᱠᱚᱨᱮ ᱜᱮᱠᱚ ᱫᱟᱞ ᱵᱟᱲᱟᱭᱮᱜ ᱛᱟᱦᱮᱱᱟ᱾
ᱦᱮᱸ ᱯᱟᱹᱦᱤᱞ ᱫᱟᱞ ᱛᱟᱦᱮᱸᱱᱟ᱾
ᱦᱳᱭ ᱟᱫᱚ ᱦᱟᱸᱜ ᱱᱮᱛᱟᱨ ᱫᱚ ᱧᱮᱞᱚᱜ ᱠᱟᱱᱟ ᱡᱮ ᱮᱸ ᱱᱟᱦᱟᱜ ᱡᱩᱜᱽ ᱨᱮᱫᱚ ᱟᱱᱮ ᱢᱤᱥᱤᱱ ᱟᱭᱢᱟ ᱞᱮᱠᱟᱱᱟᱜ ᱢᱤᱥᱤᱱ ᱠᱚ ᱩᱰᱩᱠ ᱧᱚᱜ ᱠᱟᱱᱟ ᱛᱚ᱾ ᱦᱳᱭ ᱥᱮ ᱟᱫᱚ ᱡᱩᱜᱽ ᱠᱚᱦᱚᱸ ᱯᱟᱞᱴᱟᱣ ᱪᱟᱞᱟᱜ ᱠᱟᱱᱟ ᱫᱤᱱᱠᱟᱞ ᱠᱚᱦᱚᱸ ᱢᱟᱱᱮ ᱵᱚᱫᱚᱞ ᱤᱫᱤᱜ ᱠᱟᱱ ᱛᱟᱵᱚᱱᱟ᱾
ᱦᱩᱸ
ᱟᱫᱚ ᱚᱝᱠᱟ ᱞᱮᱠᱟ ᱛᱮᱫᱚ ᱦᱟᱸᱜ ᱟᱞᱮ ᱫᱚ ᱦᱟᱸᱜ ᱢᱤᱥᱤᱱ ᱛᱮᱜᱮᱞᱮ ᱫᱟᱞ ᱜᱮᱭᱟ᱾ ᱚᱱᱮ ᱮᱸ ᱟᱫᱚ ᱦᱟᱸᱜ ᱚᱱᱮ ᱠᱷᱮᱛ ᱠᱚᱨᱮ ᱜᱮ ᱦᱟᱸᱜ ᱚᱝᱠᱟ ᱞᱮᱠᱟᱛᱮ ᱫᱟᱞ ᱥᱟᱯᱷᱟ ᱠᱟᱛᱮᱜ ᱟᱫᱚ ᱚᱲᱟᱜ ᱛᱮᱞᱮ ᱟᱹᱜᱩᱭᱟ᱾
ᱟᱞᱮ ᱥᱮᱫ ᱦᱚᱸ᱾ ᱟᱞ ᱥᱮᱱ ᱦᱚᱸ ᱜᱚᱝᱠᱮ ᱟᱞᱮ ᱥᱮᱱ ᱫᱚ ᱚᱱᱮ ᱥᱮᱬᱟ ᱜᱟᱹᱲᱤ ᱛᱚ ᱵᱟᱝ ᱵᱚᱞᱚᱱᱟ ᱟᱞᱮ ᱫᱚ ᱪᱟᱹᱞᱩᱣ ᱠᱟᱱᱟ ᱦᱤᱛᱚᱜ ᱫᱚ ᱚᱱᱟ ᱦᱚᱛᱚ ᱟᱨ ᱡᱟᱠᱮ ᱵᱚᱞᱮ ᱦᱚᱲᱳᱭ ᱵᱮ ᱜᱮᱫ ᱠᱭᱟ ᱜᱮᱫ ᱠᱟᱛᱮᱫ ᱜᱮᱧ ᱡᱟᱣᱨᱟ ᱠᱮᱭᱟ ᱡᱟᱣᱨᱟ ᱠᱟᱛᱮ ᱚᱱᱟ ᱦᱚᱯᱟᱨ ᱚᱸᱰᱮ ᱠᱚ ᱤᱫᱤᱭᱟ ᱤᱫᱤ ᱠᱟᱛᱮᱫ ᱚᱱᱟ ᱴᱠᱴᱟᱨ ᱥᱟᱝ ᱠᱚ ᱥᱮᱴ ᱠᱟᱜᱼᱟ ᱟᱨᱠᱤ᱾
ᱦᱳᱭ ᱦᱳᱭ᱾
ᱟᱫᱚ ᱚᱱᱟ ᱠᱚ ᱪᱟᱹᱞᱩ ᱠᱮᱫ ᱜᱮ ᱟᱫᱚ ᱚᱱᱟ ᱢᱟᱱᱮ ᱚᱱᱟ ᱦᱩᱲᱩ ᱜᱟᱹᱪᱷᱤ ᱴᱟᱝ ᱚᱱᱟᱨᱮ ᱥᱟᱵᱟᱣ ᱦᱩᱭᱩᱜ ᱠᱟᱱᱟ ᱦᱚᱯᱟᱨ ᱨᱮ ᱟᱫᱚ ᱢᱤᱫ ᱡᱷᱟᱲᱮ ᱠᱩᱴᱷᱤ ᱵᱩᱥᱩᱫ ᱩᱰᱩᱠᱚᱜᱼᱟ ᱟᱨ ᱢᱤᱫ ᱫᱷᱟᱨᱮ ᱫᱚ ᱦᱩᱲᱩ ᱩᱰᱩᱠᱚᱜ-ᱟ ᱚᱱᱮ ᱚᱠᱟᱱ ᱢᱮᱥᱤᱱ ᱦᱮᱡ ᱟᱠᱟᱱᱟ ᱱᱤᱛᱚᱜ ᱫᱚ᱾
ᱟᱫᱚ ᱚᱱᱟ ᱫᱚ ᱦᱟᱸᱜ ᱜᱚᱝᱠᱮ ᱥᱩᱵᱤᱫᱷᱟᱜ ᱛᱟᱵᱚᱱᱟ ᱡᱮᱞᱮᱠᱟ ᱦᱟᱸᱜ᱾ ᱚᱱᱟ ᱫᱚ ᱟᱫᱚ ᱦᱟᱸᱜ ᱱᱚᱜᱼᱚ ᱱᱚᱝᱠᱟ ᱵᱚᱥᱛᱟ ᱠᱚᱨᱮ ᱵᱚᱱ ᱤᱭᱟᱹ ᱠᱟᱜᱼᱟ ᱛᱚ᱾ ᱢᱟᱱᱮ ᱮᱠᱮᱵᱟᱨᱮ ᱤᱭᱟᱹ ᱠᱟᱛᱮᱫ ᱚᱲᱟᱜ ᱵᱚᱱ ᱥᱟᱸᱵᱟᱣ ᱠᱟᱜᱼᱟ ᱵᱚᱥᱛᱟ ᱠᱟᱛᱮᱫ ᱜᱮ᱾ ᱟᱫᱚ ᱞᱟᱦᱟ ᱛᱮᱫᱚ ᱪᱮᱫᱞᱮᱠᱟ ᱫᱟᱦᱮ ᱞᱮᱱᱟ᱾ ᱚᱱᱟ ᱵᱚᱱ ᱟᱹᱜᱩᱭᱮᱫ ᱛᱟᱦᱮᱱᱟ ᱵᱩᱥᱩᱵ ᱥᱩᱢᱤᱛ ᱟᱨ ᱚᱝᱠᱟ ᱰᱟᱝᱨᱤ ᱜᱟᱹᱰᱤ ᱛᱮ ᱠᱚᱛᱮ ᱟᱨ ᱱᱮᱛᱟᱨ ᱫᱚ ᱜᱚᱝᱠᱮ ᱚᱱᱟ ᱴᱮᱠᱴᱟᱨ ᱠᱚ ᱩᱰᱩᱠ ᱵᱟᱲᱟ ᱟᱠᱟᱱ ᱛᱮ ᱟᱫᱚ ᱦᱟᱸᱜ ᱴᱮᱠᱴᱟᱨ ᱛᱮᱜᱮ ᱵᱚᱱ ᱟᱹᱜᱩ ᱵᱟᱲᱟᱭᱮᱫᱟ ᱥᱮ ᱚᱱᱠᱟ ᱵᱟᱹᱫ ᱠᱚᱨᱮᱱᱟᱜ ᱵᱟᱹᱭᱦᱟᱹᱲ ᱠᱚᱨᱮᱱᱟᱜ ᱡᱟᱦᱟᱸ ᱠᱚᱨᱮᱱᱟᱜ ᱜᱮ᱾ ᱦᱭ ᱥᱮ ᱥᱟᱱᱟᱢ ᱞᱮᱠᱟᱱᱟᱜ ᱜᱮ ᱦᱳᱭ ᱦᱳᱭ᱾ ᱟᱫᱚ ᱢᱮᱱ ᱞᱮᱠᱷᱟᱡ ᱠᱟᱹᱣᱰᱤ ᱠᱚᱦᱚᱸ ᱡᱟᱹᱥᱛᱤ ᱧᱚᱜ ᱞᱟᱜᱟᱜ ᱠᱟᱱᱟ ᱟᱫᱚ ᱦᱟᱸᱜ ᱦᱤᱡᱩᱜ ᱦᱚᱸᱛᱚ ᱥᱟᱸᱜᱮ ᱧᱚᱜ ᱦᱤᱡᱩᱜ ᱠᱟᱱ ᱛᱟᱵᱚᱱᱟ᱾ ᱦᱚ ᱟᱫᱚ ᱦᱟᱸᱜ ᱡᱮᱢᱚᱱ ᱚᱱᱟ ᱦᱟᱸᱜ ᱢᱮᱥᱤᱱ ᱠᱚ ᱩᱰᱩᱠ ᱟᱠᱟᱱ ᱛᱟᱵᱚᱱᱟ ᱚᱱᱟ ᱠᱚᱨᱮᱜ ᱴᱟᱭᱤᱢ ᱠᱚᱦᱚᱸᱠᱟᱹᱴᱤᱡ ᱫᱟᱞ ᱵᱟᱲᱟ ᱠᱚᱦᱚᱸᱠᱟᱹᱴᱤᱡ ᱞᱚᱜᱚᱱ ᱥᱟᱺᱦᱤᱡ ᱦᱩᱭᱩᱜ ᱠᱟᱱ ᱛᱟᱵᱚᱱᱟ ᱛᱚ᱾
ᱦᱮᱸ᱾
ᱦᱳᱭ᱾
ᱟᱫᱚ ᱱᱤᱛᱚᱜ ᱫᱚ ᱨᱳᱡᱽᱜᱟᱨ ᱦᱚᱸ ᱵᱮᱥᱤᱜ ᱠᱟᱱ ᱛᱟᱵᱚᱱᱟ ᱱᱚᱣᱟ ᱠᱚᱦᱚᱸ ᱵᱮᱥᱮ ᱦᱤᱡᱩᱜ ᱠᱟᱱ ᱛᱟᱵᱚᱱᱟ‍᱾
ᱟᱫᱚ ᱜᱚᱝᱠᱮ ᱨᱚᱡᱽᱜᱟᱨ ᱦᱚᱸ ᱵᱤᱥᱤ ᱥᱟᱶᱛᱮ ᱟᱫᱚ ᱦᱟᱸᱜ ᱠᱟᱹᱣᱰᱤ ᱠᱚᱦᱚᱸ ᱡᱟᱹᱥᱛᱤ ᱧᱚᱜ ᱞᱟᱜᱟᱣ ᱟᱵᱚᱱ ᱠᱟᱱᱟ ᱛᱚ᱾
ᱦᱮᱸᱻ ᱦᱮᱸ᱾ ᱞᱟᱦᱟᱛᱮ ᱡᱮᱢᱚᱱ ᱧᱮᱞ ᱵᱟᱲᱟ ᱦᱩᱭᱩᱠ ᱟᱨᱠᱤ ᱦᱟᱱᱠᱩ ᱫᱟᱫᱩ ᱵᱟᱵᱟ ᱟᱭᱳ ᱛᱟᱠᱚ ᱟᱢᱚᱞ ᱠᱚᱨᱮᱫᱽ᱾
ᱦᱳᱭ ᱦᱳᱭ᱾
ᱩᱱᱠᱩ ᱠᱚᱫᱚ ᱦᱟᱱᱮ ᱥᱤᱞᱯᱤᱧ ᱨᱮᱱᱟᱜ ᱟᱱᱮᱭ ᱤᱭᱟᱹ ᱩᱰᱩᱠ ᱠᱟᱛᱮᱜ ᱚᱱᱟ ᱨᱮᱠᱚ ᱫᱟᱞ ᱵᱟᱲᱟᱭ ᱛᱟᱦᱮᱸᱫᱽ᱾
ᱦᱳᱭ᱾
ᱢᱟᱱᱮ ᱩᱱᱫᱚ ᱟᱹᱰᱤ ᱠᱚᱥᱴᱚ ᱛᱮ ᱠᱚ ᱢᱟᱱᱮ ᱦᱟᱨᱟ ᱵᱩᱨᱩ ᱟᱠᱟᱫ ᱠᱚᱣᱟ ᱜᱤᱫᱽᱨᱟᱹ ᱠᱚ ᱟᱨᱠᱤ᱾
ᱦᱳᱭ ᱦᱳᱭ᱾
ᱟᱨ ᱱᱤᱛᱳᱜ ᱫᱚ ᱟᱵᱚ ᱫᱚ ᱩᱱᱟᱹᱜ ᱠᱚᱥᱴᱚ ᱫᱚ ᱵᱟᱵᱚᱱ ᱧᱟᱢ ᱮᱫᱟ ᱚᱱᱟ ᱠᱚᱨᱮᱱᱟᱜ᱾
ᱦᱳᱭ ᱦᱳᱭ᱾
ᱵᱟᱠᱷᱟᱱ ᱫᱚ ᱞᱟᱦᱟ ᱛᱮᱫᱚ ᱱᱚᱝᱠᱟ ᱡᱚᱸᱱᱰᱨᱟ ᱫᱟᱠᱟ ᱡᱚᱢ ᱠᱚᱛᱮ ᱦᱚᱸᱠᱚ ᱛᱟᱦᱮᱸ ᱠᱟᱱᱟ᱾
ᱦᱳᱭ ᱦᱳᱭ᱾ ᱡᱟᱦᱟᱸ ᱵᱚᱱ ᱢᱮᱛᱟᱜ ᱠᱟᱱᱟ ᱡᱚᱸᱱᱰᱨᱟ ᱫᱟᱜ ᱢᱟᱹᱲᱤ ᱚ ᱦᱚᱭ᱾
ᱱᱮᱛᱟᱨ ᱫᱚ ᱜᱚᱝᱠᱮ ᱚᱱᱟ ᱠᱚᱫᱚ